ᱟ ᱡᱚᱢᱚᱜ ᱠᱟᱱᱟ ᱦᱮᱸ ᱫᱟᱫᱟ ᱤᱧ ᱯᱟᱥᱴᱟ ᱥᱮᱫ ᱠᱷᱚᱱ ᱡᱚᱦᱟᱨ ᱜᱮ
ᱟᱪᱷᱟ ᱡᱮ ᱦᱩᱭᱩᱜ ᱠᱟᱱᱟ ᱟᱫᱚ ᱱᱟᱯᱟᱭ ᱵᱟᱲᱟ ᱜᱮ ᱛᱚ?
ᱦᱮᱸ ᱱᱤᱭᱟᱹ ᱜᱷᱟᱹᱲᱤᱡ ᱫᱚ ᱦᱟᱸᱜ ᱱᱟᱯᱟᱭ ᱵᱟᱲᱟ ᱜᱮ ᱚᱲᱟᱜ ᱠᱚᱨᱮ ᱦᱚᱸ ᱤᱧ ᱦᱚᱸ ᱟᱨ ᱟᱯᱮ ᱚᱠᱟ ᱞᱮᱠᱟ ᱢᱮᱱᱟᱜ ᱯᱮᱭᱟ ᱚᱲᱟᱜ ᱠᱚᱨᱮ?
ᱟᱸ ᱟᱞᱮ ᱦᱚᱸ ᱟᱞᱮ ᱦᱚᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱦᱮᱸ,
ᱟᱪᱪᱷᱟ-ᱟᱪᱪᱷᱟ ᱟᱨ ᱱᱤᱛᱳᱜ ᱢᱟ ᱫᱟᱜ, ᱫᱟᱜ ᱡᱟᱹᱯᱩᱫ ᱫᱤᱱ ᱠᱟᱱᱟ ᱟᱫᱚ ᱚᱠᱟᱞᱮ ᱚᱱᱛᱮ ᱫᱟᱜ ᱡᱟᱹᱲᱤ ᱠᱚ ᱨᱮᱱᱟᱜ?
ᱫᱟᱜ ᱡᱟᱹᱲᱤ ᱠᱚ ᱟᱱᱮ ᱢᱳᱚᱴᱟᱢᱩᱴᱤ ᱟᱨᱠᱤᱼᱼ ᱫᱚᱢᱮ ᱡᱟᱹᱥᱛᱤ ᱫᱚ ᱵᱟᱝ ᱨᱮᱦᱚᱸ ᱟᱸ ᱱᱟᱥᱮᱱᱟᱜ ᱦᱩᱲᱩ ᱨᱚᱦᱚᱭ ᱞᱮᱠᱟ ᱫᱚᱭ ᱫᱟᱜ ᱠᱟᱜ ᱞᱮᱜᱮᱭᱟ᱾ ᱫᱟᱜ ᱥᱟᱨᱥᱟᱣ ᱠᱟᱱ ᱛᱟᱞᱮ ᱜᱮᱭᱟ ᱠᱷᱮᱛ ᱠᱚᱨᱮ ᱫᱚ, ᱦᱮᱸ ᱥᱮ ᱟᱨ ᱡᱟᱦᱟᱸ ᱠᱚᱨᱮᱜ ᱫᱚ ᱱᱟᱥᱮᱱᱟᱜ ᱵᱟᱭ ᱧᱟᱢ ᱮᱫᱟ ᱚᱱᱟ ᱜᱷᱩᱴᱼᱼ ᱜᱩᱢᱩ ᱰᱟᱹᱦᱤ ᱧᱚᱜ ᱜᱮᱭᱟ ᱚᱱᱟ ᱠᱚᱫᱚᱞᱮ ᱮᱸ ᱦᱟᱯᱮ ᱦᱟᱛᱟᱲ ᱠᱟᱫᱟ, ᱟᱨ ᱠᱟᱹᱴᱤᱡ ᱡᱳᱨ ᱧᱚᱜ ᱫᱟᱜ ᱞᱮᱠᱷᱟᱱ ᱜᱮ ᱟᱫᱚ ᱞᱮ ᱚᱱᱟᱞᱮᱼᱼ ᱨᱚᱦᱚᱭ ᱯᱩᱨᱟᱹᱣᱟ ᱟᱨᱠᱤ ᱦᱳᱭ ᱥᱮ,
ᱦᱮᱸ ᱟᱫᱚ ᱵᱟᱝ ᱠᱷᱩᱵ ᱢᱤᱫᱴᱮᱱ ᱨᱟᱹᱥᱠᱟᱹ ᱠᱷᱚᱵᱚᱨ ᱜᱮᱢ ᱞᱟᱹᱭ ᱠᱮᱜ-ᱟ᱾ ᱟᱫᱚ ᱦᱚᱸᱜ-ᱚᱭ ᱟᱞᱮ ᱦᱚᱸ ᱢᱤᱫᱴᱟᱝ ᱨᱚᱦᱚᱭ ᱠᱚᱫᱚ ᱮᱛᱚᱦᱚᱵ ᱦᱩᱭ ᱠᱟᱱᱟ ᱡᱟᱦᱟᱸ ᱠᱚᱫᱚ ᱫᱟᱜ ᱠᱟᱱᱟ, ᱠᱷᱮᱛ ᱠᱚᱨᱮ ᱵᱟᱹᱫᱽ ᱠᱚᱨᱮᱜ ᱛᱟᱨᱯᱚᱨᱮ ᱮᱛᱚᱦ ᱦᱩᱭ ᱠᱟᱱᱟ ᱥᱟᱹᱨᱫᱤ ᱫᱚ ᱟᱹᱣᱨᱤᱭᱟ-ᱜ ᱟᱸ ᱦᱟᱸᱜ, ᱟᱫᱚ ᱦᱚᱸᱜ-ᱚᱭ ᱪᱟᱞᱟᱜ ᱠᱟᱱ ᱜᱮᱭᱟ, ᱟᱨ ᱢᱚᱴᱟ-ᱢᱩᱴᱤ ᱦᱟᱸᱜᱼᱼ ᱮᱸ ᱟᱨ ᱠᱟᱹᱴᱤᱡ-ᱮ ᱫᱟᱜ ᱞᱮᱠᱷᱟᱱ ᱦᱳᱭᱛᱳ ᱜᱷᱩᱴᱩ ᱠᱚᱦᱚᱸ ᱫᱟᱜ ᱞᱮᱱᱠᱷᱟᱱ ᱚᱱᱟ ᱠᱚᱦᱚᱸ ᱵᱟᱹᱭ ᱵᱟᱹᱭᱛᱮ ᱠᱟᱹᱢᱤ ᱮᱛᱚᱦᱚᱵᱚᱜ-ᱟ, ᱦᱮᱸ ᱚᱱᱠᱟ ᱜᱮ ᱪᱟᱞᱟᱜ ᱠᱟᱱᱟ ᱪᱟᱥ-ᱵᱟᱥ ᱠᱚᱨᱮᱱᱟᱜ ᱠᱟᱹᱢᱤ ᱠᱟᱱᱟ ᱪᱟᱥ ᱫᱤᱱ ᱠᱟᱱᱟ ᱛᱚ,
ᱦᱳᱭ ᱮᱠᱵᱟᱨᱮ ᱞᱟᱹᱠᱛᱤ ᱠᱟᱱ ᱜᱮᱭᱟ ᱥᱮ ᱟᱵᱚ ᱫᱚ ᱪᱟᱹᱥᱤ ᱦᱚᱯᱚᱱ ᱠᱟᱱᱟᱵᱚᱱ ᱪᱟᱥ ᱵᱟᱵᱚᱱ ᱠᱟᱹᱢᱤ ᱞᱮᱠᱷᱟᱱ ᱠᱟᱹᱢᱤᱭᱟᱵᱚᱱ ᱪᱮᱫ ᱥᱮ ᱪᱮᱫ? ᱤᱱᱟᱹ ᱥᱟᱸᱣ ᱛᱮᱢᱟ ᱟᱸ ᱚᱞᱼᱼ ᱯᱟᱲᱦᱟᱣ ᱫᱚ ᱦᱮᱱᱟᱜ ᱠᱟᱫ ᱛᱟᱵᱚᱱ ᱚᱞ ᱯᱟᱲᱦᱟᱣ ᱠᱟᱛᱮᱜ ᱟᱵᱚ ᱥᱮᱪᱮᱫ ᱨᱮᱱᱟᱜ ᱫᱚ ᱚᱱᱟ ᱫᱚ ᱦᱮᱱᱟᱜ ᱟᱠᱟᱼᱼ ᱠᱟᱜ ᱜᱮᱭᱟ ᱚᱱᱟ ᱯᱛᱱᱷᱟ ᱫᱚ ᱠᱤᱱᱛᱩ ᱚᱠᱼᱼ ᱚᱠᱛᱚ ᱱᱟᱹᱯᱤᱛ ᱫᱚ ᱢᱮᱱᱫᱚᱧ ᱞᱟᱹᱭᱟ ᱚᱱᱟ ᱪᱟᱥ ᱠᱟᱹᱢᱤ ᱦᱚᱸ ᱞᱟᱹᱠᱛᱤ ᱠᱟᱱ ᱛᱟᱵᱚᱱ ᱜᱮᱭᱟ ᱥᱮ ᱪᱮᱫ ᱮᱢ ᱞᱟᱹᱭᱟ?
ᱮᱠᱟᱞ-ᱮᱠᱟᱞ ᱱᱚᱣᱟ ᱢᱟ ᱞᱟᱹᱠᱛᱤ ᱠᱟᱱ ᱜᱮᱭᱟ, ᱟᱨ ᱪᱟᱥ-ᱵᱟᱥ ᱦᱚᱸ ᱠᱚᱨᱟᱣ ᱦᱩᱭᱩᱜ ᱛᱟᱵᱚᱱᱟ, ᱚᱱᱟ ᱵᱟᱵᱚᱱ ᱠᱚᱨᱟᱣ ᱞᱮᱠᱷᱟᱱ ᱢᱟ ᱮᱸ ᱵᱟᱭ ᱜᱟᱱᱚᱜ-ᱟ ᱥᱮ,
ᱦᱮᱸ ᱴᱷᱤᱠ ᱠᱟᱛᱷᱟ ᱴᱷᱤᱠᱼᱼ ᱡᱟᱭᱦᱳᱠ ᱟᱫᱚ ᱛᱮᱦᱮᱸᱧᱱᱟᱜ ᱠᱟᱹᱢᱤ ᱫᱚ ᱛᱟᱦᱚᱞᱮ ᱪᱮᱫ ᱞᱮᱠᱟ ᱪᱮᱫ ᱠᱚᱢ ᱠᱟᱹᱢᱤ ᱵᱟᱲᱟᱭᱟ ᱥᱮᱼᱼ ᱛᱮᱦᱮᱧ ᱫᱚ ᱱᱚᱝᱠᱟ ᱜᱮ,
ᱵᱟᱝᱟ ᱛᱮᱦᱮᱸᱧ ᱫᱚ ᱦᱟᱸᱜ ᱚᱱᱠᱟ ᱢᱟ ᱠᱟᱹᱢᱤ ᱵᱟᱭ ᱦᱩᱭᱩᱜ ᱜᱮᱭᱟ, ᱟᱫᱚᱼᱼ ᱢᱟᱱᱮ, ᱚᱱᱟᱜ ᱨᱮᱱᱟᱜ ᱠᱷᱮᱛ ᱠᱚ ᱠᱟᱹᱴᱤᱡ ᱜᱷᱩᱴᱩ ᱧᱚᱜ ᱜᱮᱭᱟ ᱚᱱᱟ ᱠᱚ ᱠᱷᱟᱹᱛᱤᱨ ᱛᱮ ᱦᱟᱸᱜᱼᱼ ᱮᱛᱚᱦᱚᱵ ᱫᱚ ᱵᱟᱭ ᱦᱩᱭ ᱠᱟᱱᱟ, ᱟᱫᱚ ᱱᱤᱛ ᱛᱮ ᱦᱟᱸᱜ ᱚᱲᱟᱜ ᱨᱮᱜᱮ ᱠᱤᱪᱷᱩ ᱠᱟᱹᱢᱤ ᱠᱟᱡ ᱠᱚ ᱛᱟᱦᱮᱸ ᱠᱟᱱᱟ ᱥᱮᱛᱟᱜ ᱚᱠᱼᱼ ᱛᱚ ᱚᱱᱟ ᱠᱚ ᱠᱟᱢᱤ ᱦᱳᱭᱮᱱᱟ ᱛᱟᱯᱚᱨᱮ ᱡᱚᱢ, ᱦᱩᱭᱮᱱᱟ ᱟᱫᱚ ᱦᱚᱸᱜ-ᱚᱭ ᱞᱟᱝ ᱨᱚᱯᱚᱲ ᱧᱚᱜᱚᱜ ᱠᱟᱱᱟ ᱱᱤᱛ ᱫᱚ,
ᱟᱪᱪᱷᱟ-ᱟᱪᱪᱷᱟ ᱡᱟᱭᱦᱳᱠ ᱚᱱᱟ ᱦᱚᱸ ᱱᱟᱯᱟᱭ ᱠᱟᱛᱷᱟ ᱠᱟᱱ ᱜᱮ, ᱦᱮᱸ ᱡᱚᱢ ᱦᱚᱸ ᱞᱟᱠᱛᱤ ᱨᱮᱫᱚ ᱫᱚᱨᱠᱟᱨᱚᱜ ᱜᱮᱭᱟ ᱦᱮᱸᱜ ᱥᱮᱼᱼ ᱚᱠᱛᱚ ᱱᱟᱹᱯᱤᱛ ᱫᱚ ᱪᱮᱫᱟᱜ ᱵᱟᱝ ᱵᱟᱢ ᱡᱚᱢ ᱞᱮᱠᱼᱼ ᱠᱷᱟᱱ ᱫᱚ ᱟᱢ ᱠᱟᱹᱢᱤᱭᱟᱢ ᱵᱟᱝ ᱪᱤᱠᱟᱹᱛᱮ, ᱦᱮᱸ ᱥᱮ ᱵᱟᱝ, ᱟᱨ ᱡᱮᱣᱮᱹᱫ ᱫᱚ ᱵᱟᱢ ᱛᱟᱦᱮᱸᱱᱟ ᱵᱚᱱ ᱪᱤᱠᱟᱹ ᱞᱮᱠᱟᱛᱮ ᱦᱮᱸ ᱥᱮᱼᱼ
ᱦᱮᱸ ᱟᱫᱚ ᱫᱟᱫᱟ ᱟᱢ ᱫᱚ ᱛᱟᱦᱚᱞᱮ ᱪᱮᱫ ᱠᱚᱢ ᱠᱟᱹᱢᱤ ᱠᱮᱫ ᱛᱟᱞᱟᱝᱟ? ᱛᱟᱵ ᱛᱚ ᱠᱷᱚᱱ ᱱᱤᱛ ᱫᱷᱟᱹᱵᱤᱡ ᱛᱮ ᱡᱚᱢ ᱧᱩ ᱠᱚ ᱦᱩᱭ ᱮᱱᱟ ᱥᱮ ᱟᱹᱣᱨᱤ?
ᱟᱫᱚ ᱮᱸ ᱡᱚᱢ ᱧᱩ ᱫᱚ ᱱᱟᱥᱮᱱᱟᱜ ᱛᱷᱚᱲᱟ ᱱᱟᱥᱛᱟ ᱦᱩᱭ ᱠᱟᱱ ᱜᱮᱭᱟ ᱟᱫᱚ ᱟᱹᱣᱨᱤᱭᱟᱜ-ᱟ ᱫᱟᱠᱟ ᱠᱚᱫᱚ, ᱟᱫᱚ ᱠᱟᱹᱢᱤ ᱫᱚ ᱚᱱᱠᱟ ᱫᱚ ᱤᱧᱦᱚᱸ ᱫᱚᱢᱮ ᱠᱤᱪᱷᱩ ᱫᱚ ᱵᱟᱹᱧ ᱠᱟᱹᱢᱤ ᱠᱟᱫ ᱛᱟᱦᱮᱸᱜ-ᱟ, ᱟᱨ ᱱᱟᱥᱮᱱᱟᱜ ᱥᱟᱦᱟᱱ ᱠᱚ ᱛᱟᱦᱮᱸ ᱠᱟᱱᱟ ᱟᱫᱚ ᱚᱱᱟ ᱠᱚ ᱥᱟᱦᱟᱱ ᱠᱚᱼᱼ ᱯᱟᱲᱟᱜ ᱦᱩᱭ ᱮᱱᱟ ᱟᱫᱚᱧ ᱞᱟᱹᱭᱫᱟ ᱱᱮᱛᱟᱨ ᱢᱟ ᱫᱟᱜ ᱡᱟᱹᱯᱩᱫ ᱫᱤᱱᱼᱼ ᱱᱤᱛᱚᱜ ᱱᱤᱛᱚᱜ, ᱵᱟᱭ ᱫᱟᱜ ᱮᱫᱟ, ᱱᱟᱥᱮ ᱦᱟᱞᱠᱟ ᱦᱟᱞᱠᱟ, ᱥᱤᱛᱩᱝ ᱮᱫᱟ, ᱱᱤᱛᱚᱜ ᱨᱮ ᱦᱚᱭᱚᱝ ᱠᱟᱜ ᱨᱮᱦᱚᱸᱢ ᱢᱟᱱᱮ, ᱨᱚᱦᱚᱲ ᱠᱟᱴ ᱠᱟᱱᱟ, ᱢᱮᱱᱠᱷᱟᱱ ᱟᱫᱚ, ᱦᱚᱭᱚᱝ ᱱᱟᱥᱮ, ᱫᱚᱨᱠᱟᱨᱚᱜ ᱜᱮᱭᱟ ᱛᱚ, ᱫᱟᱜ ᱛᱮ, ᱰᱚᱞᱟᱣ ᱠᱚᱜ ᱜᱮᱭᱟ ᱾ ᱟᱫᱚᱧ ᱫᱟ, ᱚᱱᱟ ᱞᱮᱠᱟ ᱨᱮ, ᱚᱱᱟ ᱥᱟᱦᱟᱱ ᱠᱚ, ᱯᱟᱲᱟᱜ ᱠᱟᱜ ᱠᱷᱟᱱ ᱫᱚ, ᱱᱟᱯᱟᱭᱚᱜᱼᱟ ᱾ ᱟᱫᱚ, ᱚᱱᱟ ᱠᱚᱜᱮ ᱱᱚᱜᱼᱚᱭ, ᱯᱟᱲᱟᱜ ᱵᱟᱲᱟ ᱠᱟᱛᱮ, ᱟᱫᱚ ᱱᱟᱥᱮ ᱡᱤᱨᱟᱹᱣ ᱡᱤᱨᱟᱹᱣ ᱜᱮ, ᱟᱢ ᱥᱟᱞᱟᱜ ᱤᱧ, ᱜᱟᱞᱢᱟᱨᱟᱣ ᱮᱫᱟ, ᱦᱳᱭ ᱥᱮ ᱾
ᱟᱪᱪᱷᱟ ᱟᱪᱪᱷᱟ ᱦᱮᱸ ᱟᱫᱚ, ᱚᱲᱟᱜ ᱨᱮ ᱛᱟᱦᱮᱱ ᱠᱷᱟᱱ ᱢᱟ, ᱠᱤᱪᱷᱩ, ᱢᱟᱱᱮ ᱠᱟᱢᱤ ᱢᱟ, ᱦᱩᱭᱩᱜ ᱜᱮᱭᱟ ᱥᱮ ᱾ ᱟᱨ, ᱵᱟᱝ ᱠᱟᱢᱤ ᱛᱮᱦᱚᱸ, ᱚᱱᱟ ᱦᱚᱸ, ᱵᱟᱭ ᱜᱟᱱᱚᱜ ᱜᱮᱭᱟ ᱾ ᱟᱨ, ᱪᱷᱩᱴᱟᱹᱣ ᱢᱟ ᱛᱟᱦᱮᱸ ᱦᱩᱭᱩᱜ ᱜᱮᱭᱟ, ᱵᱟᱢ ᱪᱷᱩᱴᱟᱹᱣ ᱞᱮᱱᱠᱷᱟᱱ ᱢᱟ ᱦᱟᱸᱜ, ᱵᱟᱭ ᱜᱟᱱᱚᱜ ᱠᱟᱱᱟ ᱾
ᱪᱷᱤᱠ, ᱟᱫᱚ ᱵᱟᱠᱷᱟᱱ, ᱟᱭ ᱠᱟᱢᱤ ᱜᱚᱢᱠᱮ, ᱦᱮᱸᱢᱟ, ᱞᱟᱹᱭ ᱛᱟᱞᱟᱝ ᱢᱮ ᱾
ᱦᱮᱸ, ᱟᱢ ᱢᱟ ᱞᱟᱹᱭ ᱛᱟᱞᱟᱝ ᱢᱮ, ᱟᱢᱜᱮ ᱾
ᱦᱚᱸ ᱦᱚᱸ ᱵᱟᱝᱟ ᱟᱫᱚ, ᱤᱱᱟᱹ ᱠᱟᱛᱷᱟ ᱜᱤᱧ ᱞᱟᱹᱭ ᱚᱪᱚᱭᱮᱫᱟ ᱦᱤ ᱞᱮᱫᱟ ᱾ ᱮ ᱠᱟᱹᱢᱤ ᱢᱟ, ᱠᱟᱹᱢᱤ, ᱵᱟᱠᱚ ᱞᱟᱹᱭᱟ, ᱚᱲᱟᱜ ᱠᱟᱹᱢᱤ ᱫᱚ, ᱵᱟᱝ ᱫᱤᱥᱟᱹᱜᱼᱟ, ᱢᱮᱱᱠᱷᱟᱱ ᱮᱸᱻ, ᱧᱮᱞ ᱧᱟᱢ ᱡᱟᱦᱟᱸ, ᱵᱟᱠᱚ ᱞᱟᱹᱭ, ᱡᱮ ᱛᱤᱱᱟᱹᱜ ᱤᱧ ᱠᱟᱹᱢᱤ ᱠᱮᱫᱟ, ᱪᱮᱫ ᱤᱧ ᱠᱟᱹᱢᱤ ᱠᱮᱫᱟ ᱾ ᱢᱮᱱᱠᱷᱟᱱ, ᱠᱟᱹᱢᱤ ᱦᱩᱭᱩᱜ ᱜᱮᱭᱟ ᱾ ᱢᱟᱱᱮ, ᱴᱟᱠᱟᱥ ᱴᱩᱠᱩᱥ, ᱡᱟᱸᱦᱟᱸ ᱜᱮ, ᱡᱟᱸᱦᱟᱸ ᱩᱰᱩᱡ, ᱠᱟᱹᱢᱤ ᱫᱚ, ᱦᱳᱭᱳᱜ ᱠᱟᱱ ᱜᱮᱭᱟ ᱾ ᱧᱮᱞᱢᱮ ᱦᱳᱭ ᱛᱚ, ᱠᱷᱮᱼᱦᱮᱸᱜ ᱠᱷᱩᱸᱫᱽᱲᱤ ᱠᱚ, ᱢᱮᱨᱚᱢ ᱠᱷᱩᱸᱫᱽᱲᱤ ᱠᱤ ᱦᱳᱭ ᱛᱚ, ᱜᱮᱰᱮ ᱠᱷᱩᱸᱫᱽᱲᱤ ᱠᱚ, ᱧᱮᱞ ᱢᱮ ᱦᱳᱭ ᱛᱚ, ᱱᱟᱥᱮᱱᱟᱜ ᱡᱟᱸᱦᱟᱸ ᱨᱮ, ᱡᱟᱸᱦᱟᱸ ᱪᱤᱠᱟᱹᱣ ᱠᱟᱱᱟ ᱾ ᱢᱟᱸᱜ ᱯᱟᱞᱴᱟᱣ ᱦᱩᱭᱩᱜ, ᱚᱱᱟ ᱦᱚᱸ ᱢᱤᱫᱴᱟᱱ ᱠᱟᱹᱢᱤ ᱜᱮ ᱠᱟᱱᱟ ᱾ ᱦᱮᱸᱥᱮ ᱵᱟᱝ? ᱦᱚᱭ ᱛᱳ, ᱧᱮᱞ ᱢᱮ ᱵᱟᱲᱜᱮ ᱨᱮ, ᱢᱤᱫᱴᱟᱝ ᱦᱩᱸ, ᱮᱻ ᱱᱟᱹᱲᱤᱭ ᱠᱟᱱᱟ ᱡᱮᱞᱤᱧ ᱧᱚᱜ, ᱚᱱᱟ ᱮᱻ ᱱᱟᱲᱤ ᱞᱟᱹᱜᱤᱫ ᱦᱳᱭ ᱛᱚ, ᱢᱟᱪᱟᱜ ᱦᱩᱭᱩᱜᱼᱟ, ᱦᱳᱭ ᱥᱮ ᱾ ᱦᱚᱛᱚᱫ ᱱᱟᱹᱲᱤ, ᱥᱮ, ᱮᱸᱼ ᱡᱷᱤᱸᱜᱟᱹ ᱱᱟᱹᱲᱤ ᱾ ᱛᱚ, ᱚᱱᱟ ᱦᱚᱸᱠᱚ, ᱴᱩᱠᱴᱩᱠ ᱧᱮᱞᱚᱜᱚᱜᱼᱟ, ᱠᱟᱹᱢᱤ ᱠᱚ, ᱟᱫᱚ ᱵᱟᱝ ᱟᱹᱭᱠᱟᱹᱜᱼᱟ, ᱡᱮ ᱤᱧ ᱠᱟᱹᱢᱤ ᱠᱤᱫᱟᱹᱧ ᱾᱾ ᱟᱨ, ᱚᱱᱟ ᱨᱮᱦᱚᱸ ᱚᱠᱛᱚ ᱫᱚ ᱦᱟᱛᱟᱣ ᱜᱮᱭᱟ, ᱢᱮᱱᱛᱮ ᱦᱮᱸ ᱥᱮ ᱵᱟᱝ?. ᱥᱮ ᱪᱮᱫ ᱮᱢ ᱞᱟᱹᱭ ᱚᱪᱚᱭᱟ?
ᱦᱮᱸ ᱦᱮᱸ, ᱱᱚᱶᱟ ᱠᱚᱢᱟ ᱞᱟᱠᱛᱤ ᱠᱟᱱ ᱜᱮᱭᱟ, ᱚᱠᱛᱚ ᱢᱟ ᱦᱟᱛᱟᱣ ᱜᱮᱭᱟ, ᱱᱚᱣᱟ ᱠᱚᱦᱚᱸ ᱠᱟᱹᱢᱤ ᱠᱟᱱᱟ, ᱱᱚᱣᱟ ᱠᱚᱢᱟ ᱚᱱᱟ ᱨᱮᱱᱟᱜ ᱾ ᱠᱟᱹᱢᱤ ᱠᱟᱱ ᱜᱮᱭᱟ, ᱠᱚᱨᱟᱣ ᱜᱮ ᱦᱩᱭᱩᱜᱼᱟ, ᱟᱫᱚ ᱦᱚᱸᱜᱼᱚᱸ ᱱᱚᱝᱠᱟ ᱡᱮ, ᱚᱠᱟ ᱞᱮᱠᱟ ᱠᱟ, ᱡᱮ ᱱᱤᱛᱳᱜ ᱫᱚ ᱦᱟᱸᱜ ᱡᱮ, ᱛᱟᱦᱞᱮ ᱢᱮᱨᱚᱢ ᱠᱚ, ᱢᱮᱱᱟᱜ ᱠᱚ ᱜᱮᱭᱟ, ᱵᱷᱤᱲᱤ ᱠᱚ, ᱢᱮᱨᱚᱢ ᱠᱚ, ᱪᱟᱥ ᱦᱩᱭ ᱟᱠᱟᱱᱟ ᱥᱮ, ᱚᱠᱟ ᱞᱮᱠᱟ?
ᱦᱳᱭ ᱦᱳᱭ, ᱟᱨ ᱠᱤ ᱢᱮᱨᱚᱢ ᱫᱚ, ᱪᱟᱥ ᱫᱚ, ᱱᱤᱛᱚᱜ ᱫᱚ, ᱵᱟᱹᱜᱤ ᱦᱩᱭ ᱠᱟᱱᱟ ᱾ ᱢᱤᱫ ᱥᱩᱢᱚᱭ ᱮ ᱪᱮᱫ ᱞᱮᱠᱟ, ᱫᱚᱢᱮ ᱜᱮᱠᱚ ᱦᱩᱭ ᱞᱮᱱᱟ, ᱡᱟᱹᱥᱛᱤ ᱜᱮ ᱾ ᱟᱫᱚ, ᱚᱱᱟ ᱞᱟᱹᱜᱤᱫ ᱛᱮ, ᱢᱤᱫ ᱦᱚᱲ ᱢᱟᱨᱦᱟ, ᱚᱱᱟ ᱫᱚ ᱠᱷᱟᱹᱞᱤ, ᱩᱱᱤ ᱫᱚ ᱢᱮᱨᱚᱢ ᱧᱮᱞ, ᱢᱟᱨᱦᱟ ᱜᱮ ᱛᱟᱦᱮᱸ ᱠᱟᱱ ᱾ ᱦᱮᱸᱥᱮ, ᱟᱫᱚ ᱛᱟᱦᱞᱮ, ᱚᱠᱟ ᱞᱮᱠᱟ ᱪᱚ, ᱢᱤᱫᱴᱟᱝ ᱨᱳᱜᱽ ᱦᱮᱡ ᱮᱱᱟ ᱾ ᱚᱱᱟ ᱨᱳᱜᱽ ᱫᱚ, ᱪᱮᱫ ᱞᱮᱠᱟ? ᱢᱚᱥᱮ ᱚᱱᱟ ᱚᱠᱚᱭ ᱨᱟᱹᱜᱤ ᱛᱮ, ᱯᱚᱠᱞᱚᱡ ᱞᱮᱠᱟ, ᱵᱟᱠᱚ ᱢᱚᱪᱟ ᱠᱚ, ᱯᱷᱩᱞᱟᱹᱣ ᱠᱮᱫ ᱛᱟᱠᱚᱣᱟ ᱾ ᱚᱱᱮ ᱚᱱᱠᱟ ᱞᱮᱠᱟ, ᱯᱷᱩᱞᱟᱹᱣ ᱮᱱ ᱛᱟᱠᱚᱣᱟ ᱾ ᱛᱷᱚᱛᱼᱱᱟ ᱾ ᱟᱫᱚ, ᱞᱟᱸᱫᱟ ᱦᱚᱢ ᱟᱹᱭᱠᱟᱹᱣᱟ, ᱧᱮᱞ ᱡᱚᱝ ᱥᱮ, ᱫᱩᱠᱷ ᱦᱚᱸᱵᱟ. ᱧ ᱧᱟᱢᱟ, ᱦᱮᱸᱟᱫᱚ, ᱡᱟᱦᱟᱸᱭ ᱜᱮᱠᱚ, ᱧᱮᱞᱮ ᱞᱮᱠᱚ ᱜᱤᱫᱟ. ᱨ ᱠᱚ ᱾ ᱯᱷᱩᱜᱽᱞᱟᱹᱜ ᱠᱟᱱ ᱫᱚ, ᱪᱮᱫ ᱛᱮᱫᱚᱢ ᱨᱟᱹᱜᱤ ᱦᱚᱪᱚ, ᱟᱠᱟᱫ ᱠᱚ, ᱛᱟᱢᱟ ᱾ ᱨᱟᱹᱜᱤᱜ ᱠᱟᱱᱟ ᱠᱚ, ᱥᱮ ᱪᱮᱫ? ᱦᱮᱸ, ᱚᱱᱠᱟ ᱧᱮᱞ ᱡᱚᱝ ᱛᱮᱜᱮ ᱚᱱᱠᱟ, ᱯᱚᱠ ᱯᱚᱠᱚ, ᱯᱷᱩᱞᱟᱹᱣ ᱯᱷᱩᱞᱟᱹᱣ ᱛᱮ, ᱟᱫᱚ ᱩᱱᱠᱩ ᱴᱟᱴᱠᱟ ᱜᱮᱠᱚ, ᱜᱩᱡᱩᱜ ᱠᱟᱱ ᱛᱟᱦᱮᱸᱫ ᱟᱠᱚ ᱾ ᱚᱱᱠᱟ, ᱜᱚᱡ ᱜᱚᱡ ᱛᱮᱠᱚ, ᱜᱚᱡ ᱩᱡᱟᱹᱲ ᱪᱟᱵᱟ ᱭᱮᱱᱟ ᱠᱚ ᱾ ᱤᱱᱟᱹ, ᱛᱟᱭᱚᱢ ᱜᱮ, ᱟᱫᱩᱧ ᱞᱟᱹᱭ ᱮᱫᱟ, ᱟᱫᱚ ᱚᱱᱟ, ᱪᱟᱥᱵᱟᱥ ᱫᱚ, ᱩᱱᱠᱩ ᱫᱚ, ᱟᱫᱚ ᱦᱟᱯᱮ! ᱛᱷᱩᱠᱩᱢ ᱦᱟᱱᱛᱟᱲ ᱦᱩᱭ ᱞᱮᱱ ᱾ ᱰᱟᱠᱛᱟᱨ ᱠᱚ, ᱟᱹᱜᱩ ᱵᱟᱲᱟ ᱦᱩᱭ ᱞᱮᱱᱟ ᱾ ᱨᱟᱱ ᱮᱢ ᱠᱟᱛᱮᱜ ᱦᱚᱸ, ᱵᱟᱝ ᱴᱮᱠᱟᱣ ᱫᱟᱨᱟᱢ ᱨᱟᱱ ᱵᱟᱝ ᱜᱟᱱ ᱞᱮᱱᱟ ᱾ ᱟᱫᱚ, ᱟᱯᱮ ᱥᱮᱫ ᱫᱚ?
ᱦᱮᱸ ᱟᱞᱮᱥᱮᱫ ᱦᱚᱸ ᱢᱚᱴᱟ ᱢᱩᱩᱴᱤ ᱚᱲᱟᱜ ᱨᱮᱫᱚ ᱪᱟᱥ ᱦᱩᱭᱩ ᱠᱟᱱᱟ, ᱮᱸ ᱢᱮᱨᱚᱢ ᱫᱚ ᱵᱟᱝᱞᱮ ᱪᱟᱥ ᱦᱩᱭ ᱠᱟᱱᱟ ᱵᱷᱤᱲᱤ ᱠᱚ ᱢᱮᱱᱟᱜ ᱠᱚᱜᱮᱭᱟ, ᱟᱫᱚ ᱧᱮᱞ ᱠᱟᱱ ᱜᱮᱭᱟ ᱡᱚᱠᱷᱚᱱ ᱢᱤᱫ ᱫᱷᱟ ᱱᱚᱣᱟ ᱨᱳᱜ ᱟᱡᱟᱨ ᱠᱚ ᱦᱤᱡᱩᱜᱼᱟ ᱥᱮ ᱢᱟᱱᱮ ᱩᱱᱠᱩ ᱥᱤᱢ ᱦᱚᱸ ᱚᱝᱠᱟ ᱠᱚ ᱜᱚᱡ ᱪᱟᱵᱟᱜᱼᱟ, ᱢᱟᱱᱮ ᱢᱤᱫᱴᱮᱱ ᱦᱟᱯᱛᱟ ᱵᱟᱝᱠᱚ ᱛᱤᱭᱠᱟ ᱩᱱ ᱫᱚ ᱡᱮ ᱱᱚᱣᱟᱟ ᱦᱟᱯᱛᱟ ᱫᱚ ᱱᱚᱣᱟ ᱦᱟᱯ ᱠᱚᱨᱮ ᱦᱟᱯᱮ ᱢᱤᱫᱴᱮᱱ ᱦᱟᱴ ᱢᱮᱱᱟᱜ ᱤᱧ ᱡᱷᱚᱛᱚᱧ ᱤᱫᱤ ᱠᱟᱠᱚᱣᱟ ᱩᱱᱫᱚ ᱚᱱᱟ ᱥᱳᱢᱚᱭ ᱦᱚᱸ ᱵᱟᱭ ᱧᱟᱢᱚᱜᱼᱟ᱾ ᱢᱟᱱᱮ ᱢᱤᱫ ᱮᱦᱚᱵ ᱞᱮᱠᱷᱟᱱ ᱠᱚ ᱯᱮᱫᱤᱱ ᱮᱠᱫᱚᱢ ᱢᱤᱫᱴᱟᱝ ᱦᱟᱯᱛᱟ ᱵᱟᱝ ᱠᱚ ᱛᱤᱭᱜ ᱟ ᱢᱮᱨᱚᱢ ᱦᱚᱸ ᱚᱱᱠᱟᱜᱮ ᱢᱮᱨᱚᱢ ᱫᱚ ᱠᱟᱹᱴᱤᱡ ᱠᱚ ᱵᱷᱤᱲᱤ ᱠᱷᱚᱱ ᱫᱚᱠᱚ ᱥᱩᱠᱟᱹᱞᱤ ᱧᱚᱜ ᱜᱮᱭᱟ ᱠᱟᱹᱴᱤᱡ᱾ ᱦᱮᱸ ᱢᱮᱨᱚᱢ ᱫᱚ ᱟᱫᱚ ᱢᱮᱨᱚᱢ ᱫᱚ ᱵᱟᱝ ᱪᱟᱥ ᱦᱩᱭ ᱵᱷᱤᱲᱤ ᱫᱚ ᱪᱟᱥ ᱦᱩᱭ ᱠᱟᱱᱟ, ᱟᱫᱚ ᱚᱱᱟᱜᱮ ᱢᱤᱫᱴᱮᱱ ᱢᱤᱫ ᱦᱚᱲ ᱫᱚ ᱢᱟᱨᱦᱟ ᱫᱚ ᱞᱟᱜᱟᱜ ᱜᱮᱭᱟ᱾ ᱦᱮᱸ ᱵᱷᱤᱲᱤ ᱜᱮ ᱢᱮᱱᱟᱜ ᱠᱚᱣᱟ ᱚᱲᱟᱜ ᱠᱚᱨᱮ ᱫᱚ᱾
ᱟᱪᱷᱟ ᱪᱷᱟ ᱦᱳᱭ ᱟᱫᱚ ᱚᱱᱟᱜᱤᱧ ᱞᱟᱹᱭᱟ, ᱵᱷᱤᱲᱤ ᱫᱚ ᱚᱸᱡᱽᱨᱟ ᱜᱮᱭᱟᱠᱚ ᱥᱮ ᱩᱱᱠᱩ ᱫᱚ ᱡᱟᱦᱟᱸ ᱞᱮᱠᱟ ᱠᱟᱛᱮᱮᱫ ᱜᱮ ᱩᱱᱠᱩ ᱫᱚᱠᱚ ᱦᱩᱭᱩᱜ ᱜᱮᱭᱟ ᱠᱚ, ᱩᱱᱠᱩ ᱫᱚ ᱮᱸᱰᱮᱜ ᱜᱮ ᱮ ᱥᱟᱱᱟᱢᱟᱜ ᱜᱮᱠᱚ ᱫᱟᱜ ᱥᱮᱜ ᱥᱮ ᱨᱟᱪᱟᱥᱮᱜ ᱠᱚ ᱚᱸᱰᱮ ᱜᱮᱠᱚ ᱠᱷᱩᱸᱫᱽᱲᱤ ᱨᱮᱠᱚ ᱠᱚᱨᱟᱣ ᱠᱟᱛᱮ ᱠᱚ ᱛᱟᱦᱮᱸ ᱫᱟᱲᱮᱭᱟᱜᱼᱟ ᱵᱮᱥ ᱜᱮᱠᱚ ᱟᱹᱭᱠᱟᱹᱜᱼᱟ᱾ ᱢᱮᱱᱠᱷᱟᱱ ᱢᱮᱨᱚᱢ ᱫᱚ ᱧᱮᱞ ᱠᱟᱱ ᱛᱟᱦᱮᱸᱜᱼᱟ ᱢᱮᱨᱚᱢ ᱫᱚ ᱢᱤᱫᱴᱟᱝ ᱚᱱᱮ ᱢᱟᱪᱟ ᱞᱮᱠᱟ ᱦᱩᱭ ᱞᱮᱱ ᱛᱟᱦᱮᱸᱜᱼᱟ᱾ ᱢᱟᱪᱟ ᱫᱚ ᱚᱠᱟ ᱞᱮᱠᱟ ᱚᱱᱮ ᱢᱟᱫ ᱨᱮᱱᱟᱜ ᱯᱟᱴᱟ ᱞᱮᱠᱟ ᱮᱢ ᱦᱩᱭ ᱞᱮᱱᱟ, ᱟᱫᱚ ᱪᱮᱛᱟᱱ ᱨᱮ ᱡᱟᱦᱟᱸ ᱛᱤᱱᱟᱹᱜ ᱫᱟᱜ ᱥᱮᱜ ᱠᱚ ᱚᱱᱟ ᱠᱚᱫᱚ ᱡᱷᱚᱛᱚ ᱵᱩᱰᱩᱨ ᱯᱟᱨᱚᱢᱚᱜ ᱛᱟᱦᱮᱸᱜᱼᱟ, ᱟᱨ ᱨᱟᱪᱟ ᱠᱚᱦᱚᱸ ᱟᱫᱚ ᱢᱮᱱᱠᱷᱟᱱ ᱟᱠᱚ ᱫᱚᱠᱚ ᱩᱢ ᱵᱩᱨᱩᱢ ᱛᱮ ᱟᱹᱰᱤ ᱪᱮᱛᱟᱱ ᱨᱮ ᱢᱚᱸᱡ ᱫᱷᱟᱨᱟ ᱠᱚ ᱵᱩᱨᱩᱢ ᱠᱚᱜ ᱠᱟᱱ ᱛᱟᱦᱮᱸ ᱟᱠᱚ ᱦᱮᱸᱥᱮ᱾
ᱦᱮᱸ ᱦᱮᱸ ᱵᱟ ᱱᱚᱣᱟ ᱫᱚ ᱱᱚᱝᱠᱟ ᱜᱮ ᱡᱟᱦᱟᱸᱭ ᱡᱟᱹᱥᱛᱤ ᱢᱮᱨᱚᱢ ᱠᱚ ᱪᱟᱥ ᱠᱟᱜ ᱠᱚᱣᱟ ᱚᱱᱟ ᱫᱚᱧ ᱧᱮᱞ ᱠᱟᱜ ᱚᱱᱟᱜᱮᱟᱹᱠᱛᱤ ᱠᱟᱱᱟ ᱪᱮᱫᱟᱜ ᱥᱮ ᱢᱮᱨᱚᱢ ᱫᱚ ᱚᱱᱟ ᱥᱮᱵᱮᱡ ᱥᱮᱵᱮᱡ ᱠᱚ ᱵᱟᱝ ᱠᱚ ᱚ ᱵᱟᱝᱠᱚ ᱥᱚᱡᱡᱚᱭᱟ ᱵᱷᱤᱲᱤ ᱫᱚ ᱠᱤᱱᱛᱩ ᱚᱸᱰᱮ ᱜᱮ ᱫᱟᱜ ᱥᱮᱫ ᱫᱟ ᱚᱸᱰᱮ ᱜᱮ ᱨᱟᱪᱟ ᱥᱮᱫ ᱫᱟ ᱚᱸᱰᱮᱜᱮ ᱛᱟᱦᱮᱸ ᱫᱟᱲᱮᱭᱟᱜᱼᱟ, ᱢᱮᱱᱠᱷᱟᱱ
ᱦᱳᱭ ᱟᱨ ᱱᱩᱝᱠᱩ
ᱞᱟᱹᱜᱤᱫ ᱛᱮᱫᱚ ᱵᱟᱭ ᱜᱟᱱᱚᱜ ᱜᱮᱭᱟ᱾
ᱦᱳᱭ ᱱᱩᱠᱩ ᱛᱟᱦᱮᱸ ᱫᱚᱠᱚ ᱛᱟᱦᱮᱸ ᱫᱟᱲᱮᱭᱟᱜᱼᱟ, ᱢᱮᱱᱠᱷᱟᱱ ᱩᱱᱠᱩᱣᱟᱜ ᱡᱟᱦᱟᱸ ᱦᱚᱲᱢᱚ ᱠᱚ ᱱᱟᱯᱟᱭ ᱫᱷᱟᱨᱟ ᱵᱟᱝ ᱦᱩᱭᱩᱜ ᱛᱟᱠᱚᱣᱟ ᱢᱟᱱᱮ ᱡᱮᱨᱮᱜ ᱟᱠᱚ ᱡᱟᱦᱟᱸ ᱠᱚ ᱵᱟᱠᱚ ᱞᱮᱭᱟ ᱡᱮ ᱦᱮᱸᱥᱮ᱾ ᱚ ᱟᱫᱚ ᱟᱵᱚ ᱫᱚ ᱪᱟᱥᱮᱫ ᱠᱚᱣᱟ ᱵᱚᱱ ᱢᱟᱱᱮ ᱱᱟᱯᱟᱭ ᱫᱷᱟᱨᱟ ᱧᱮᱞ ᱦᱚᱪᱚ ᱞᱟᱹᱜᱤᱫ ᱛᱮ ᱩᱱᱤᱭᱟᱜ ᱦᱚᱲᱢᱚ ᱥᱟᱥᱥᱛᱚ ᱡᱟ ᱛᱮ ᱵᱷᱟᱜᱮ ᱧᱮᱞᱚᱜ ᱠᱚᱜ ᱛᱟᱭᱢᱟ ᱛᱚᱵᱮ ᱥᱮᱫᱚ ᱢᱤᱫᱴᱟᱝ ᱩᱱᱤ ᱡᱤᱭᱟᱹᱞᱤ ᱪᱮᱛᱟᱱ ᱨᱮ ᱢᱤᱫᱴᱟᱝ ᱫᱟᱢᱮᱢ ᱧᱟᱢᱟ ᱦᱮᱸᱥᱮ ᱵᱟᱝ? ᱡᱮ ᱫᱟᱜ ᱥᱮᱜ ᱨᱟᱪᱟ ᱡᱚᱝ ᱪᱮᱛᱟᱱ ᱨᱮ ᱟᱠᱚ ᱠᱚ ᱛᱟᱦᱮᱸ ᱞᱮᱱᱠᱷᱟᱱ ᱠᱚ ᱮᱸ ᱜᱩᱡᱩᱜ ᱟᱠᱚ ᱱᱚᱝᱠᱟᱱ ᱠᱟᱛᱷᱟ ᱠᱷᱚᱱᱟᱜ ᱫᱚ ᱡᱟᱹᱥᱛᱤᱧ ᱞᱟᱹᱭᱟ ᱩᱱᱠᱩᱣᱟᱜ ᱦᱚᱲᱢᱚ ᱡᱤᱣᱤ ᱱᱟᱥᱮᱱᱟᱜ ᱰᱷᱤᱞᱟᱹᱜ ᱛᱟᱠᱚᱣᱟ ᱟᱨᱠᱤ, ᱚᱝᱠᱟ ᱦᱚᱲᱢᱚ ᱵᱟᱝ ᱦᱩᱭᱩᱜ ᱛᱟᱠᱚᱣᱟ᱾ ᱡᱩᱛ ᱵᱚᱨᱟᱛ ᱵᱟᱢ ᱧᱮᱞ ᱠᱚᱣᱟ ᱫᱚ ᱨᱚᱜᱟ ᱨᱚᱜᱟ ᱡᱩᱫᱤ ᱢᱟᱲᱟᱝ ᱩᱛᱟᱹᱨ ᱰᱷᱮᱲᱮᱝ ᱰᱷᱮᱯᱮᱝ ᱦᱟᱨᱟ ᱠᱚᱣᱟ ᱟᱫᱚ ᱛᱤᱱᱟᱹᱜ ᱫᱟᱢᱮᱢ ᱧᱟᱢᱟ ᱩᱱᱤ ᱪᱮᱛᱟᱱ ᱨᱮᱫᱚ?
ᱚᱱᱟ ᱠᱷᱟᱹᱛᱤᱨ ᱛᱮ ᱛᱩᱨᱩᱭ ᱪᱟᱸᱫᱚᱳ ᱦᱮᱸ ᱢᱟ ᱞᱟᱹᱭ ᱢᱮ᱾
ᱦᱮᱸ ᱢᱟᱱᱮ ᱚᱱᱟ ᱞᱟᱹᱜᱤᱫ ᱛᱮᱜᱮ ᱢᱟᱱᱮ ᱩᱝᱠᱩ ᱫᱚ ᱡᱚᱛᱚᱱ ᱠᱚ ᱦᱩᱭᱩᱜᱼᱟ, ᱢᱟᱱ ᱦᱚᱲᱢᱚ ᱢᱤᱫᱴᱮᱱ ᱵᱮᱥ ᱫᱟᱨᱟ ᱫᱚᱦᱚᱭ ᱛᱟ ᱠᱚ ᱦᱩᱭᱩᱜᱼᱟ ᱢᱟᱱᱮ ᱦᱚᱲᱢᱚ ᱧᱮᱞ ᱠᱟᱛᱮ ᱜᱮᱛᱚ ᱥᱟᱥᱛᱷᱚ ᱡᱩᱚᱫᱤ ᱵᱮᱥ ᱫᱷᱟᱨᱟᱢ ᱫᱚᱦᱚᱭ ᱛᱟᱠᱚᱣᱟ, ᱛᱟᱦᱚᱞᱮ ᱠᱷᱟᱱ ᱵᱷᱟᱜᱤ ᱜᱮ ᱚᱱᱟ ᱫᱟᱢᱮᱢ ᱧᱟᱢᱟ᱾ ᱩᱱᱟᱝᱮᱢ ᱧᱟᱢᱟ ᱦᱮᱸ ᱟᱫᱚ ᱚᱱᱮ ᱡᱟᱦᱟᱸᱢ ᱞᱟᱹᱭᱮᱫ ᱛᱟᱦᱮᱸ ᱪᱤᱠᱟ
ᱚᱱᱟ ᱦᱳᱭ ᱚᱱᱟ ᱛᱩᱨᱩᱭ ᱪᱟᱸᱫᱚ ᱢᱩᱫᱽᱨᱮ ᱧᱮᱞ ᱦᱩᱭᱩᱜ ᱠᱟᱱᱟ ᱚᱱᱮ ᱡᱮ ᱢᱩᱫᱽ ᱢᱩᱫᱽ ᱨᱮ ᱧᱮᱞ ᱦᱩᱭᱩᱜ ᱠᱟᱱᱟ ᱚᱱᱮ ᱡᱮ ᱢᱤᱫᱴᱟᱝ ᱡᱚᱛᱚᱱ ᱡᱚᱜᱟᱣ ᱦᱩᱭᱩᱜ ᱠᱟᱱ ᱛᱟᱦᱮᱸ ᱥᱮ ᱵᱟᱝ ᱛᱩᱨᱩᱭ ᱪᱟᱸᱫᱳ ᱢᱩᱫᱽᱨᱮ ᱢᱤᱫᱴᱟᱝ ᱢᱤᱫᱴᱟᱝ ᱢᱮᱨᱚᱢ ᱦᱚᱯᱚᱱ ᱦᱚᱯᱚᱱ ᱠᱟᱛᱮ ᱩᱱᱤ ᱛᱩᱨᱩᱭ ᱪᱟᱸᱫᱚ ᱫᱚᱦᱚ ᱛᱮᱜᱮ ᱢᱚᱴᱟᱢᱩᱴᱤ ᱢᱚᱬᱮ ᱛᱷᱮᱠᱮ ᱛᱩᱨᱩᱭ ᱦᱟᱡᱟᱨ ᱴᱟᱠᱟ ᱛᱮ ᱟᱠᱷᱨᱤᱧ ᱦᱩᱭᱩᱜ ᱠᱟᱱ ᱛᱟᱭᱟ ᱢᱟᱱᱮ ᱢᱤᱫᱴᱟᱝ ᱢᱤᱫᱴᱟᱝ ᱦᱚᱯᱚᱱᱟᱜ ᱠᱟᱛᱷᱟᱧ ᱞᱟᱹᱭ ᱠᱮᱫᱟ ᱡᱮ ᱩᱱᱤ ᱛᱩᱭ ᱨᱳᱭ ᱪᱟᱸᱫᱳ ᱛᱮ ᱟᱢᱟᱜ ᱢᱚᱬᱮ ᱛᱩᱨᱩᱭ ᱦᱟᱡᱟᱨ ᱴᱟᱠᱟ ᱧᱟᱢᱚᱜ ᱠᱟᱱ ᱛᱟᱦᱮᱸᱫ ᱛᱟᱦᱚᱞᱮ ᱢᱚᱴᱟᱢᱩᱴᱤ ᱡᱚᱛᱚᱱ ᱡᱚᱜᱟᱣ ᱫᱚ ᱢᱚᱱᱮ ᱦᱩᱭᱩᱜ ᱠᱟᱱ ᱛᱟᱦᱮᱸ ᱵᱷᱟᱜᱮ ᱜᱮᱭᱟ ᱪᱮᱫᱟᱜ ᱵᱟᱝ ᱢᱤᱫᱴᱟᱝ ᱦᱚᱯᱚᱱ ᱨᱮ ᱡᱩᱫᱤ ᱪᱟᱸᱫᱳ ᱨᱮ ᱦᱟᱡᱟᱨ ᱴᱟᱠᱟ ᱠᱚ ᱠᱟᱛᱮ ᱮᱢᱟᱢ ᱠᱟᱱᱟᱭ ᱢᱟᱱᱮ ᱚᱱᱟᱜᱮ ᱵᱚᱦᱩ ᱴᱟᱠᱟ ᱠᱟᱱᱟ ᱦᱤᱥᱟᱹᱵᱽ ᱨᱮᱫᱚ ᱟᱢ ᱫᱚ ᱢᱤᱫ ᱥᱟᱶᱛᱮ ᱡᱚᱠᱷᱚᱱ ᱟᱢ ᱟᱨ ᱫᱚᱥᱴᱤ ᱜᱟᱱ ᱯᱚᱱᱨᱚᱴᱤ ᱜᱟᱱᱮᱢ ᱟᱹᱠᱷᱨᱤᱧ ᱠᱚᱣᱟ᱾ ᱩᱱᱠᱩ ᱢᱤᱫ ᱫᱚᱢ ᱢᱳᱚᱴᱟᱢᱩᱴᱤ ᱵᱷᱟᱜᱮ ᱜᱮ ᱫᱟᱢᱮᱢ ᱧᱟᱢᱟ ᱥᱮ ᱪᱮᱫ ᱮᱢ ᱞᱟᱹᱭ ᱦᱳᱪᱳᱭᱟ?
ᱦᱮᱸ ᱮᱠᱟᱞ ᱜᱮ᱾ ᱟᱫᱚ ᱦᱚᱜᱼᱚᱱᱟ ᱢᱤᱫ ᱢᱤᱫᱴᱮᱱ ᱵᱷᱟᱜᱮ ᱱᱚᱣᱟ ᱜᱮ ᱢᱤᱫᱴᱮᱱ ᱵᱤᱡᱽᱱᱮᱥ ᱨᱮᱱᱟᱜ ᱥᱮ ᱢᱤᱫᱴᱮᱱ ᱠᱤᱨᱤᱧ ᱟᱠᱷᱨᱤᱧ ᱨᱮᱱᱟᱜ ᱢᱤᱫᱴᱮᱱ ᱵᱤᱨᱟᱴ ᱢᱤᱫᱴᱮᱱ ᱟᱵᱚ ᱢᱟᱱᱮ ᱵᱮᱥ ᱤᱥ ᱵᱚᱱ ᱠᱚᱨᱟᱣ ᱫᱟᱲᱮᱭᱟᱜᱼᱟ ᱡᱩᱫᱤ ᱵᱚᱱ ᱢᱚᱱᱮᱭᱟ ᱡᱟᱦᱟᱸ ᱡᱮ ᱢᱮᱨᱚᱢ ᱟᱹᱥᱩᱞ ᱠᱟᱛᱮᱫ ᱢᱤᱫᱴᱮᱱ ᱨᱳᱡᱽᱜᱟᱨᱤᱧ ᱱᱩᱭ ᱫᱚ ᱱᱚᱝᱠᱟᱱᱟᱜ ᱩᱭᱦᱟᱹᱨ ᱵᱷᱟᱵᱽᱱᱟ ᱫᱚ ᱜᱟᱱᱚᱜᱼᱟ᱾ ᱟᱨ ᱟᱹᱰᱤ ᱜᱟᱱ ᱜᱤᱧ ᱧᱮᱞ ᱟᱠᱟᱫᱟ ᱡᱮ ᱱᱚᱜ ᱚᱭ ᱨᱳᱜᱽ ᱟᱡᱟᱨ ᱨᱮᱦᱚᱸ ᱥᱚᱨᱠᱟᱨ ᱯᱟᱥᱴᱟ ᱥᱮᱫ ᱠᱷᱚᱱ ᱯᱨᱟᱱᱤ ᱥᱚᱢᱯᱚᱫ ᱵᱚᱞᱮ ᱡᱟᱦᱟᱸ ᱢᱮᱱᱟᱜᱼᱟ᱾
ᱰᱤᱵᱮᱴ ᱟᱫᱚ ᱚᱸᱰᱮ ᱠᱷᱚᱱ ᱦᱚᱸ ᱟᱹᱰᱤ ᱜᱟᱱ ᱜᱮ ᱚᱱᱟ ᱵᱷᱮᱠᱥᱤᱱ ᱠᱚᱠᱚ ᱮᱢᱚᱜ ᱜᱮᱭᱟ ᱠᱷᱳᱡᱽ ᱠᱷᱚᱵᱚᱨ ᱦᱟᱛᱟᱣ ᱦᱩᱭᱩᱜ ᱚᱠᱟ ᱞᱮᱠᱟ ᱪᱤᱠᱟᱹᱭ ᱦᱩᱭᱩᱜᱼᱟ ᱚᱱᱟ ᱫᱚ ᱦᱟᱸᱜ ᱤᱧ ᱡᱚᱠᱷᱚᱱ ᱵᱟᱹᱧ ᱵᱟᱲᱟᱭᱟ ᱛᱚ ᱚᱱᱟ ᱦᱚᱸ ᱴᱤᱴᱢᱮᱱᱴ ᱫᱚ ᱛᱠᱷᱚᱱ ᱴᱤᱴᱢᱮᱱᱴ ᱠᱚᱜᱮ ᱜᱮᱭᱟ
ᱦᱳᱭ ᱟᱫᱚ ᱠᱟᱛᱷᱟ ᱫᱚ ᱠᱟᱱ ᱜᱮᱭᱟ ᱟᱫᱚ ᱚᱱᱟ ᱫᱚ ᱦᱩᱭᱩᱜ ᱠᱟᱱᱟ ᱮᱰᱵᱷᱟᱱᱴᱮᱡᱽ ᱛᱟᱦᱮᱱ ᱦᱩᱭᱩᱜᱼᱟ ᱥᱮ ᱢᱟᱲᱟᱝ ᱛᱚᱠᱷᱚᱱ ᱫᱚ ᱩᱱᱠᱩ ᱧᱮᱞ ᱤᱫᱤ ᱠᱚ ᱦᱩᱭᱩᱜᱼᱟ᱾ ᱟᱨ ᱢᱟᱲᱟᱝ ᱠᱷᱚᱱᱟᱜ ᱴᱨᱤᱴᱢᱮᱱᱴ ᱫᱚ ᱮᱢ ᱤᱫᱤᱭᱟᱠᱚ ᱮᱢ ᱫᱚ ᱮᱢ ᱤᱫᱤ ᱮᱢ ᱤᱫᱤ ᱜᱮ ᱦᱩᱭᱩᱜ ᱠᱟᱱ ᱛᱟᱦᱮᱸᱫᱼᱟ᱾ ᱟᱫᱚ ᱢᱟᱪᱟᱨ ᱪᱮᱫ ᱨᱮ ᱪᱤᱠᱟᱹ ᱦᱩᱭᱱᱟ ᱟᱫᱚ ᱦᱤᱲᱤᱧ ᱦᱟᱛᱟᱲ ᱦᱩᱭ ᱟᱠᱟᱱᱟ ᱦᱮᱸ ᱥᱮ ᱵᱟᱝ? ᱟᱨ ᱤᱱᱟᱹ ᱛᱟᱠ ᱨᱮᱜᱮ ᱫᱚᱢᱮ ᱵᱟᱢ ᱦᱤᱡᱩᱜ ᱚᱱᱟ ᱨᱳᱜᱽ ᱦᱚᱸ ᱛᱟᱦᱟᱲ ᱵᱤᱦᱤᱲᱮᱢ ᱫᱚᱠᱚ ᱢᱮᱛᱟᱜ ᱠᱟᱱᱟ ᱢᱟᱱᱮ ᱜᱩᱯᱤ ᱜᱩᱯᱤ ᱛᱮᱜᱮ ᱵᱟᱨᱭᱟ ᱯᱮᱭᱟ ᱠᱟᱛᱮ ᱠᱚ ᱵᱷᱤᱸᱫᱟᱹᱲᱚᱜ ᱠᱟᱱ ᱛᱟᱦᱮᱸᱫ ᱟᱫᱚ ᱱᱚᱣᱟ ᱢᱟᱥᱮ ᱞᱟᱹᱭ ᱢᱮ ᱟᱫᱚ ᱩᱱ ᱚᱠᱛᱚ ᱡᱟᱦᱟᱸ ᱤᱭᱟᱹ ᱦᱚᱸ ᱯᱟᱹᱭᱠᱟᱹᱨ ᱠᱚ ᱦᱤᱡᱩᱜ ᱠᱟᱱᱟ ᱠᱚ ᱟᱫᱚ ᱟᱹᱰᱤ ᱠᱚᱢ ᱠᱚᱢ ᱫᱟᱢ ᱢᱤᱫᱴᱟᱝ ᱥᱟᱵ ᱠᱟᱜ ᱢᱮ ᱟᱴ ᱱᱚ ᱦᱟᱡᱟᱨ ᱴᱟᱠᱟ ᱨᱤᱱᱤᱡ ᱢᱤᱫᱴᱟᱝ ᱮᱝᱜᱟ᱾ ᱩᱱᱤ ᱯᱮ ᱦᱟᱡᱟᱨ ᱯᱚᱪᱤᱥ ᱥᱳ ᱳᱱᱠᱟ ᱫᱟᱢ ᱠᱚ ᱮᱢ ᱠᱟᱫᱟ ᱠᱚ ᱟᱫᱚ ᱪᱤᱠᱟᱹ ᱫᱟᱲᱮᱭᱟᱜ ᱟᱢ ᱚᱸᱰᱮ ᱫᱚ
ᱮᱠᱟᱞ ᱜᱮ ᱮᱠᱟᱞ ᱜᱮ
ᱟᱫᱚ ᱟᱢ ᱫᱚᱦᱚ ᱠᱟᱭ ᱨᱮᱦᱚᱸᱢ ᱧᱮᱞᱫᱟᱢ ᱡᱮ ᱯᱚᱸᱪᱤᱥ ᱥᱳ ᱴᱟᱠᱟ ᱦᱚᱸ ᱵᱟᱹᱧ ᱧᱟᱢᱟ ᱜᱚᱡ ᱞᱮᱠᱷᱟᱡ ᱜᱤᱲᱤ ᱠᱟᱭ ᱦᱩᱭᱩᱜ ᱛᱟᱢᱟ ᱥᱮ
ᱮᱠᱟᱞ ᱟᱫᱚ ᱦᱚᱜᱼᱚᱱᱟ ᱜᱮ ᱦᱩᱭᱩᱜᱜ ᱠᱟᱱᱟ ᱢᱤᱫᱴᱮᱱ ᱩᱥᱩᱣᱟᱜ ᱛᱮ ᱪᱤᱠᱟᱹᱛᱮᱠᱚ ᱫᱟᱢᱟ ᱩᱱᱠᱩ ᱠᱚ ᱵᱩᱡᱷᱟᱹᱣ ᱛᱤᱭᱳᱜᱽ ᱠᱷᱟᱱ? ᱦᱳᱭ ᱤᱱᱟᱹᱛᱮ ᱵᱟᱠᱚ ᱞᱟᱹᱭᱟ ᱡᱮ ᱱᱚᱣᱟ ᱠᱚᱢ ᱥᱚᱢ ᱛᱮᱜᱮ ᱧᱟᱢ ᱞᱮᱱᱠᱷᱟᱱ ᱢᱟ ᱵᱷᱟᱜᱮ ᱜᱮᱭᱟ᱾ ᱦᱮᱸ ᱟᱫᱚ ᱦᱚᱸᱜᱼᱚᱠᱟ ᱡᱚᱠᱷᱚᱱ ᱜᱮ ᱢᱤᱫᱴᱮᱱ ᱡᱟᱦᱟᱸᱨᱮ ᱫᱚᱥ ᱦᱟᱡᱟᱨ ᱴᱟᱠᱟ ᱨᱮᱱᱟᱜ ᱢᱤᱫᱴᱮᱱ ᱡᱤᱱᱤᱥ ᱫᱟᱢᱚᱜ ᱛᱟᱢᱟᱭ ᱩᱱᱤ ᱫᱚ ᱚᱸᱰᱮ ᱯᱮ ᱦᱟᱡᱟᱨ ᱴᱟᱠᱟ ᱯᱩᱱ ᱦᱟᱡᱟᱨ ᱴᱟᱠᱟ ᱡᱩᱫᱤᱢ ᱟᱠᱷᱨᱤᱧᱮᱭᱟ ᱛᱟᱦᱚᱞᱮ ᱚᱱᱟ ᱢᱟ ᱱᱤᱡᱮᱨᱟᱜ ᱜᱮ ᱞᱚᱥ ᱠᱟᱱᱟ ᱦᱚᱜᱱᱟ ᱠᱚᱦᱚᱸ ᱢᱤᱫᱴᱮᱱ ᱟᱹᱰᱤ ᱜᱟᱱ ᱜᱮ ᱤᱭᱟᱹ ᱵᱩᱡᱷᱟᱹᱜᱼᱟ ᱢᱟᱱᱮ ᱠᱚᱥᱴᱚ ᱵᱩᱡᱷᱟᱹᱜᱼᱟ ᱢᱚᱱᱮᱨᱮ ᱱᱚᱜ ᱱᱟ ᱢᱮᱜᱴᱮᱱ ᱟᱫᱚ ᱦᱚᱸᱜ ᱱᱚᱝᱠᱟ ᱠᱟᱛᱮᱜ ᱜᱮ ᱢᱟᱱᱮ ᱢᱚᱴᱟᱢᱩᱴᱤ ᱱᱚᱣᱟ ᱟᱵᱚᱣᱟᱜ ᱡᱟᱦᱟᱸ ᱤᱭᱟᱹ ᱫᱚ
ᱢᱟᱱᱮ ᱡᱮ ᱯᱮᱞᱮᱱ ᱡᱟᱦᱟᱸ ᱫᱚ ᱵᱷᱤᱲᱤᱢ ᱪᱟᱥᱮᱭᱟ ᱥᱮ ᱢᱮᱨᱚᱢᱮᱢ ᱪᱟᱥᱮᱭᱟ ᱢᱚᱴᱟᱢᱩᱴᱤ ᱞᱟᱦᱟ ᱠᱷᱚᱱᱜᱮ ᱥᱚᱱᱛᱚᱨ ᱦᱩᱭᱩᱜᱜᱼᱟ ᱚᱱᱟ ᱪᱮᱛᱟᱱ ᱨᱮ ᱠᱟᱹᱴᱤᱡ ᱥᱚᱪᱮᱛᱚᱱ ᱡᱩᱫᱤ ᱵᱚᱱ ᱛᱟᱦᱮᱱᱟ ᱞᱟᱦᱟ ᱠᱷᱚᱱ ᱴᱤᱴᱢᱮᱱᱴ ᱤᱫᱤ ᱠᱚ ᱦᱩᱭᱩᱜᱼᱟ, ᱛᱟᱦᱞᱮ ᱦᱳᱭᱛᱳ ᱩᱱᱟᱹᱜ ᱫᱚ ᱵᱟᱝ ᱠᱚ ᱜᱚᱡ ᱫᱟᱲᱮᱭᱟᱜᱼᱟ, ᱦᱮᱸᱥᱮ,
ᱦᱳᱭ ᱦᱳᱭ ᱦᱮᱸ ᱟᱫᱚ ᱚᱱᱟ ᱠᱷᱚᱱᱟᱜ ᱟᱨᱦᱚᱸ ᱢᱤᱫᱴᱟᱝ ᱯᱟᱱᱛᱷᱟ ᱵᱤᱱ ᱥᱟᱵ ᱞᱮᱠᱷᱟᱱ ᱵᱷᱟᱹᱜᱤ ᱦᱩᱭᱩᱜᱼᱟ ᱡᱮ ᱟᱨ ᱨᱚᱜᱟ ᱯᱷᱚᱜᱟ ᱨᱚᱜᱟ ᱯᱷᱮᱴᱠᱟ ᱧᱮᱞ ᱠᱟᱛᱮ ᱤᱭᱟᱹ ᱦᱮᱸ ᱰᱟᱝᱨᱟ ᱦᱳᱳᱜ ᱜᱟᱹᱭ ᱦᱳᱜ ᱠᱤᱨᱤᱧ ᱟᱹᱜᱩᱭᱮᱢ ᱟᱨ ᱱᱟᱥᱮᱱᱟᱜ ᱵᱷᱟᱜᱤ ᱠᱷᱟᱣᱟᱟᱱ ᱫᱟᱣᱟᱱ ᱠᱟᱭᱢᱮ ᱢᱤᱫ ᱥᱮᱨᱢᱟ ᱡᱚᱢ ᱦᱚᱪᱚ ᱛᱮᱜᱮ ᱢᱚᱴᱟᱢᱩᱴᱤ ᱵᱷᱟᱜᱤ ᱫᱟᱢᱮ ᱮᱢᱟᱢᱟ ᱥᱮ ᱪᱮᱫ ᱟᱪᱷᱟ ᱢᱟ ᱛᱟᱦᱞᱮ ᱱᱤᱛᱳᱜ ᱫᱚ ᱱᱤᱝᱠᱟᱹ ᱜᱮ ᱚᱠ ᱛᱚ ᱦᱩᱭᱮᱱ ᱛᱟᱞᱟᱝᱟ ᱦᱮᱸ ᱥᱮ ᱢᱟ,
ᱦᱮᱸ ᱦᱮᱸ ᱦᱮᱸ ᱟᱨᱚ ᱦᱟᱸᱜ ᱞᱟᱝ